ᱦᱮᱞᱳ ᱾
ᱦᱮᱸ ᱜᱚᱝᱠᱮ
ᱦᱮᱸ ᱜᱚᱝᱠᱮ ᱟᱸᱡᱚᱢᱚᱜ ᱠᱟᱱᱟ?
ᱦᱮᱸ ᱜᱚᱝᱠᱮ ᱨᱚᱲ ᱟᱸᱡᱚᱢᱚᱜ ᱠᱟᱱᱟ ᱴᱷᱤᱠ ᱥᱟᱺᱦᱤᱡ ᱜᱮ ᱯᱩᱨᱟᱹ ᱴᱷᱟᱢ ᱴᱷᱟᱢ ᱜᱮ ᱾ ᱟᱹᱞᱤᱧᱟᱜ ᱜᱮ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱ ᱜᱮᱭᱟ ᱾ ᱟᱸ ᱞᱟᱹᱭᱫᱟᱞᱤᱧ ᱵᱮᱥ ᱵᱟᱲᱟ ᱜᱮᱭᱟᱵᱮᱱ?
ᱵᱮᱥ ᱵᱟᱲᱟ ᱵᱚᱞᱛᱮ ᱫᱚ ᱦᱟᱸᱜ ᱱᱚᱜ-ᱚᱭ ᱮᱠᱷᱚᱱ ᱛᱚ ᱜᱚᱝᱠᱮ ᱱᱚᱣᱟ ᱪᱟᱥ ᱵᱟᱥ ᱫᱤᱱ ᱠᱟᱱ ᱛᱟᱵᱚᱱᱟ ᱛᱚ ᱫᱟᱜ ᱠᱚᱨᱮ ᱦᱟᱸᱜ ᱜᱮ ᱦᱟᱸᱜ ᱠᱟᱹᱴᱤᱜ ᱞᱚᱦᱚᱜ ᱵᱟᱲᱟ ᱦᱩᱭ ᱠᱟᱱᱟ ᱚᱱᱟ ᱠᱷᱟᱹᱛᱤᱨ ᱜᱮ ᱢᱟᱸᱫᱟ ᱟᱨ ᱠᱷᱳᱜ ᱫᱚ ᱦᱟᱸᱜ ᱦᱟᱞᱠᱟ ᱧᱟ
ᱟᱪᱪᱷᱟ ᱾ ᱦᱮᱸ ᱦᱮᱸ, ᱱᱚᱣᱟ ᱞᱚᱦᱚᱜ ᱵᱟᱲᱟ ᱞᱮᱱ ᱠᱷᱟᱡ ᱫᱚ ᱚᱱᱠᱟ ᱢᱟᱸᱫᱟ ᱠᱚ ᱨᱩᱣᱟᱹ ᱠᱚ ᱧᱟᱼᱧᱟᱢ ᱜᱮᱭᱟ᱾ ᱟᱹᱞᱤᱧ ᱫᱚ ᱵᱮᱥ ᱜᱮ ᱢᱮᱱᱟᱜ ᱠᱟᱜ ᱞᱤᱧᱟᱹ ᱾ ᱚᱲᱟᱜ ᱦᱚᱲ ᱦᱚᱸ ᱱᱤᱛᱚᱜ ᱫᱚ ᱱᱟᱯᱟᱭ ᱜᱮ ᱢᱮᱱᱟᱜ ᱟᱠᱟᱜ ᱞᱮᱭᱟ ᱡᱚᱛᱚ ᱦᱚᱲ ᱜᱮ ᱦᱟᱸᱜ᱾
ᱟᱪᱪᱷᱟ, ᱦᱳᱭ ᱱᱟᱯᱟᱭ ᱛᱟᱦᱮᱸ ᱞᱮᱱ ᱠᱷᱟᱡ ᱜᱮ ᱱᱟᱯᱟᱭ ᱢᱮᱱᱠᱷᱟᱱ ᱱᱟᱯᱟᱭ ᱛᱟᱦᱮᱸ ᱞᱟᱹᱜᱤᱫ ᱜᱮ ᱨᱟᱱ ᱠᱚᱫᱚ ᱦᱟᱸᱜ ᱟᱹᱜᱩ ᱦᱩᱭ ᱠᱟᱱᱟ᱾
ᱦᱮᱸ ᱦᱮᱸ ᱨᱟᱱ ᱠᱚ ᱡᱚᱢ ᱵᱟᱲᱟᱭ ᱵᱮᱱ ᱦᱟᱜ ᱴᱷᱤᱠᱚᱜ ᱟᱵᱮᱱ ᱦᱟᱸᱜ᱾
ᱦᱳᱭ ᱜᱚᱢᱠᱮ᱾
ᱦᱩᱸ
ᱛᱚ ᱜᱚᱝᱠᱮ ᱮᱠᱷᱚᱱ ᱢᱟ ᱦᱟᱸᱜ ᱱᱚᱣᱟ ᱪᱟᱥᱵᱟᱥ ᱫᱤᱱ ᱠᱟᱱ ᱛᱟᱵᱚᱱᱟ ᱛᱚ ᱪᱟᱥ-ᱵᱟᱥ ᱤᱫᱤ ᱠᱟᱛᱮᱜ ᱜᱮᱞᱟᱝ ᱠᱩᱞᱤ ᱠᱩᱯᱞᱤᱜ-ᱟ ᱟᱯᱮ ᱥᱮᱜ ᱚᱠᱟ ᱞᱮᱠᱟ ᱯᱮ ᱪᱟᱥᱟ ᱥᱮ ᱟᱞᱮ ᱥᱮᱜ
ᱦᱮᱸ ᱴᱷᱤᱠ ᱜᱮᱭᱟ᱾
ᱦᱳᱭ ᱜᱚᱢᱠᱮ᱾ ᱛᱚ ᱯᱳᱭᱞᱳ ᱨᱮ ᱢᱟ ᱟᱢᱜᱮ ᱠᱩᱠᱞᱤ ᱫᱚᱦᱚᱭ ᱛᱟᱞᱟᱝ ᱢᱮ ᱛᱟᱯᱚᱨᱮ
ᱟᱪᱪᱷᱟ ᱪᱟᱥᱵᱟᱥ ᱫᱚ ᱟᱯᱮ ᱥᱮᱫ ᱫᱚ ᱟᱪᱪᱷᱟ ᱱᱚᱣᱟ ᱥᱮᱨᱢᱟᱨᱮ ᱛᱤᱱᱟᱹᱜ ᱫᱷᱟᱣ ᱯᱮ ᱪᱟᱥ ᱜᱮᱭᱟ ᱦᱩᱲᱩ ᱠᱚ? ᱥᱮ ᱡᱟᱦᱟᱱᱟᱜ ᱟᱨᱚ
ᱦᱮᱸ ᱜᱚᱝᱠᱮ ᱦᱩᱲᱩ ᱞᱟᱹᱭ ᱞᱮᱠᱷᱟᱱ ᱫᱚ ᱦᱟᱸᱜ ᱟᱞᱮ ᱥᱮᱫ ᱫᱚ ᱥᱮᱨᱢᱟ ᱨᱮᱫᱚ ᱢᱤᱫ ᱫᱷᱟᱣ ᱜᱮᱞᱮ ᱪᱟᱥ ᱜᱮᱭᱟ᱾ ᱱᱚᱣᱟ ᱥᱮᱨᱢᱟ ᱫᱟᱜ ᱡᱟᱹᱲᱤ ᱥᱟᱜᱮ ᱡᱩᱫᱤᱭᱳ ᱫᱟᱜ ᱡᱟᱹᱲᱤ ᱛᱟᱦᱮᱸ ᱠᱷᱟᱱ ᱫᱚ ᱱᱚᱣᱟ ᱦᱩᱲᱩ ᱠᱚᱞᱮ ᱪᱟᱥ ᱜᱮᱭᱟ ᱵᱟᱠᱷᱟᱱ ᱫᱚ ᱵᱟᱝᱜᱮ ᱜᱚᱝᱠᱮ, ᱟᱯᱮ ᱜᱮ?
ᱟᱞᱮ ᱦᱚᱸ ᱱᱚᱝᱠᱟ ᱜᱮ ᱥᱮᱨᱢᱟ ᱡᱟᱹᱲᱤ ᱛᱮᱜᱮ ᱱᱚᱣᱟ ᱱᱚᱣᱟ ᱵᱷᱚᱨᱥᱟ ᱜᱮ ᱾ ᱱᱚᱣᱟ ᱨᱮ ᱡᱩᱫᱤ ᱴᱷᱤᱠ ᱢᱚᱛᱚᱭ ᱫᱟᱜ ᱠᱮᱜᱼᱟ ᱛᱟᱦᱞᱮ ᱠᱷᱟᱡ ᱫᱚ ᱪᱟᱥ ᱦᱩᱭᱱᱟ ᱟᱨ ᱵᱟᱠᱷᱟᱡ ᱫᱚ ᱚᱱᱟ ᱟᱠᱟᱞ ᱜᱮ ᱟᱫᱚ ᱯᱟᱨᱚᱢᱚᱜ-ᱟ᱾
ᱟᱪᱪᱷᱟ ᱟᱪᱪᱷᱟ᱾ ᱛᱚ ᱫᱷᱚᱨᱚᱱ ᱥᱚᱢᱚᱭ ᱪᱟᱥ ᱠᱚ ᱦᱩᱭᱩᱜ ᱜᱮᱭᱟ ᱱᱚᱝᱠᱟ ᱫᱟᱜ ᱠᱚᱨᱮᱱᱟᱜ ᱵᱮᱵᱚᱥᱛᱟ ᱥᱮ ᱠᱮᱱᱮᱞ ᱠᱚᱨᱮᱱᱟᱜ ᱵᱮᱵᱚᱥᱛᱟ ᱵᱟᱹᱱᱩᱜ ᱠᱟᱫ ᱛᱟᱯᱮᱭᱟ?
ᱵᱟᱝ ᱵᱟᱝ ᱵᱟᱹᱱᱩᱜ ᱠᱟᱫᱟ ᱱᱚᱱᱛᱮ ᱟᱞᱮᱥᱮᱫ ᱫᱚ᱾
ᱟᱪᱪᱷᱟ ᱟᱞᱮ ᱥᱮᱫ ᱦᱚᱸ ᱜᱚᱝᱠᱮ ᱱᱚᱝᱠᱟ ᱞᱮᱠᱟ ᱵᱮᱵᱚᱥᱛᱷᱟ ᱫᱚ ᱵᱟᱹᱱᱩᱜ ᱟᱠᱟᱫᱟ, ᱢᱮᱱᱠᱷᱟᱱ ᱟᱸᱡᱚᱢ ᱵᱟᱲᱟ ᱦᱩᱭ ᱠᱟᱱᱟ ᱚᱠᱟ ᱥᱮᱫ ᱫᱚ ᱢᱮᱱᱟᱜ ᱠᱟᱫᱟ ᱩᱱᱠᱩ ᱥᱮᱫ ᱫᱚ ᱢᱚᱴᱟᱢᱩᱴᱤ ᱪᱟᱥ ᱠᱟᱹᱢᱤ ᱠᱚ ᱵᱷᱟᱜᱮ ᱜᱮ ᱦᱩᱭᱩᱜ-ᱟ ᱾
ᱦᱮᱸ ᱦᱮᱸ ᱟᱥᱚᱞᱮ ᱪᱟᱥ ᱠᱟᱹᱢᱤ ᱠᱚᱫᱚ ᱫᱟᱜ ᱵᱟᱝ ᱛᱟᱦᱮᱱ ᱠᱷᱟᱡ ᱫᱚ ᱪᱟᱥ ᱵᱟᱝ ᱦᱳᱭᱳᱜ ᱜᱮᱭᱟ᱾
ᱦᱳᱭ ᱜᱚᱝᱠᱮ ᱫᱟᱜ ᱵᱟᱠᱷᱟᱱ ᱛᱚ ᱪᱟᱥ ᱠᱟᱹᱢᱤ ᱫᱚ ᱦᱩᱲᱩ ᱫᱚ ᱮᱠᱟᱞ ᱜᱮ ᱵᱟᱝ ᱦᱩᱭᱩᱜ-ᱟ᱾
ᱦᱮᱸ᱾
ᱛᱚ ᱪᱟᱥ ᱠᱟᱹᱢᱤ ᱠᱚ ᱛᱤᱱᱟᱹᱜ ᱥᱟᱹᱜᱤᱧ ᱠᱮᱫᱟᱯᱮ ᱜᱚᱝᱠᱮ?
ᱪᱟᱥ ᱠᱟᱹᱢᱤ ᱟᱹᱣᱨᱤ ᱟᱯᱮᱭᱟᱜ ᱦᱟᱸᱜ ᱚᱱᱠᱟ ᱦᱟᱸ ᱫᱷᱩᱲᱟᱜ ᱦᱳᱭᱳᱜ-ᱟ ᱦᱟᱸᱜ ᱚᱱᱠᱟ ᱵᱟᱨ ᱫᱤᱱ ᱯᱮ ᱫᱤᱱ ᱜᱟᱱ ᱯᱚᱨ ᱦᱟᱸᱜ᱾ ᱮᱠᱷᱚᱱ ᱫᱚ ᱮᱴᱟᱜ ᱦᱚᱲᱟᱜ ᱪᱟᱞᱟᱜ ᱦᱳᱭᱳᱜ ᱠᱟᱱᱟ ᱚᱲᱟᱜ ᱦᱚᱲ ᱮᱴᱟᱜ ᱦᱚᱲᱟᱜ ᱠᱚ ᱪᱟᱞᱟᱜ ᱠᱟᱱᱟ᱾ ᱯᱚᱭᱥᱟ ᱫᱮᱭᱟ ᱜᱮ ᱛᱚ ᱦᱟᱸᱜ ᱚᱱᱛᱮ ᱵᱟᱨ ᱯᱮ ᱫᱤᱱ ᱠᱚ ᱠᱟᱹᱢᱤ ᱵᱟᱲᱟ ᱞᱮᱜᱮ ᱦᱟᱸᱜ ᱚᱱᱛᱮ ᱠᱷᱚᱡ ᱚᱱᱛᱮ ᱯᱚᱭᱥᱟ ᱧᱟᱢᱚᱜ ᱠᱟᱱᱛᱮ ᱥᱚᱸᱜᱮ ᱥᱚᱸᱜᱮ ᱛᱟᱞᱦᱮ ᱚᱱᱛᱮ ᱠᱷᱚᱡ ᱜᱮᱠᱚ ᱫᱷᱩᱨᱟᱹᱣ ᱞᱟᱦᱟᱜ ᱠᱟᱱᱟ᱾
ᱟᱪᱪᱷᱟ ᱾
ᱛᱚ ᱡᱟᱜᱮ ᱥᱩᱱᱩᱢ ᱵᱩᱞᱩᱝ ᱦᱚᱸ ᱚᱱᱟ ᱛᱮᱜᱮ ᱦᱩᱭᱩᱜ ᱠᱟᱱᱟ ᱪᱟᱹᱞᱩᱜ ᱠᱟᱱᱟ ᱥᱚᱝᱥᱟᱨ᱾
ᱟᱪᱪᱷᱟ ᱚᱱᱟᱜᱮ ᱢᱟᱨᱟᱝ ᱠᱟᱛᱷᱟ ᱥᱚᱝᱥᱟᱨ ᱪᱟᱞᱟᱣ ᱞᱮᱱᱠᱷᱟᱱ ᱜᱮ ᱥᱮ ᱪᱮᱫ᱾ ᱟᱞᱮ ᱥᱮᱫ ᱫᱚ ᱦᱟᱸᱜ ᱜᱚᱝᱠᱮ ᱱᱮᱜ ᱮ ᱜᱮ ᱫᱟᱜ ᱡᱟᱹᱲᱤ ᱟᱠᱟᱫᱟ ᱦᱚᱞᱟ ᱢᱟᱫᱷᱮᱨ ᱠᱷᱚᱱᱟᱜ ᱛᱚ ᱱᱮᱜ ᱜᱮ ᱫᱟᱜ ᱠᱚᱨᱮ ᱠᱷᱮᱛ ᱞᱟᱜᱟᱣ ᱠᱟᱱ ᱠᱷᱟᱹᱛᱤᱨ ᱛᱮ ᱱᱮᱜ ᱜᱮ ᱪᱟᱥ ᱠᱟᱹᱢᱤ ᱫᱚ ᱦᱟᱸᱜ ᱞᱮ ᱟᱨᱚᱢᱵᱚ ᱛᱥᱟᱹᱨᱫᱤ ᱠᱟᱜ ᱞᱮ ᱦᱟᱸᱜ᱾
ᱦᱮᱸ ᱦᱮᱸ ᱾
ᱦᱳᱭ ᱜᱚᱢᱠᱮ᱾ ᱛᱚ ᱜᱚᱢᱠᱮ ᱟᱯᱮ ᱥᱮᱫ ᱫᱚ ᱢᱟᱱᱮ ᱪᱮᱫ ᱛᱮᱠᱚ ᱥᱤᱭᱮᱫ ᱠᱟᱱᱟ ᱱᱚᱣᱟ ᱱᱟᱦᱮᱞ ᱛᱮ ᱴᱟᱠᱴᱟᱨ ᱠᱚᱛᱮ?
ᱱᱚᱣᱟ ᱱᱟᱦᱮᱞ ᱠᱚᱛᱮ ᱱᱟᱦᱮᱞ ᱛᱮᱫᱚ ᱠᱷᱩᱵ ᱠᱚᱢ᱾ ᱟᱞᱮ ᱫᱚ ᱴᱟᱠᱴᱚᱨ ᱛᱮᱜᱮ ᱞᱮ ᱥᱤ ᱦᱚᱪᱚᱭᱫᱟ ᱦᱟᱸᱜ ᱾ ᱟᱨ ᱢᱤᱫ ᱵᱟᱨᱭᱟ ᱡᱟᱦᱟᱸᱭ ᱠᱚᱫᱚ ᱰᱟᱹᱝᱨᱤ ᱠᱚ ᱢᱮᱱᱟᱜ ᱠᱚᱛᱟ ᱠᱚ ᱜᱮᱭᱟ ᱵᱟᱠᱚ ᱟᱠᱷᱨᱤᱧ ᱟᱠᱟᱫ ᱠᱚᱣᱟ ᱩᱱᱠᱩ ᱫᱚ ᱦᱟᱸᱜ ᱱᱟᱦᱮᱞ ᱛᱮ ᱜᱮ ᱠᱚ ᱥᱤ ᱠᱮᱫᱼᱟ ᱾
ᱟᱪᱪᱷᱟ ᱾ ᱟᱞᱮᱥᱮᱫ ᱦᱚᱸ ᱜᱚᱝᱠᱮ ᱵᱮᱥᱤᱨ ᱵᱷᱟᱜᱽ ᱫᱚᱦᱟᱸᱜ ᱧᱮᱞᱚᱜ ᱠᱟᱱᱟ ᱱᱚᱣᱟ ᱴᱟᱠᱴᱟᱨ ᱠᱚᱛᱮ ᱠᱚ ᱥᱤᱭᱮᱫ ᱠᱟᱱᱟ ᱾ ᱢᱮᱱᱠᱷᱟᱱ ᱡᱟᱦᱟᱸ ᱡᱟᱭᱜᱟ ᱠᱚᱨᱮ ᱦᱩᱰᱤᱧ ᱦᱩᱰᱤᱧ ᱠᱷᱮᱛ ᱡᱟᱦᱟᱸ ᱴᱟᱠᱴᱟᱨ ᱠᱚ ᱵᱟᱝ ᱟᱹᱪᱩᱨ ᱜᱟᱱᱚᱜ ᱜᱮᱭᱟ ᱚᱱᱟ ᱡᱟᱭᱜᱟ ᱠᱚᱨᱮ ᱫᱚ ᱦᱟᱸᱜ ᱱᱚᱣᱟ ᱱᱟᱦᱮᱞ ᱠᱚᱛᱮ ᱠᱚ ᱥᱤ ᱵᱟᱲᱟᱭᱮᱫ ᱠᱟᱱᱟ ᱾
ᱚᱦᱚᱻ
ᱦᱳᱭ ᱜᱚᱢᱠᱮ ᱟᱨ ᱡᱟᱦᱟᱸ ᱱᱚᱣᱟ ᱨᱚᱦᱚᱭ ᱠᱟᱹᱢᱤ ᱨᱚᱦᱚᱭ ᱠᱟᱹᱢᱤ ᱦᱚᱸ ᱚᱠᱟ ᱫᱤᱥᱚᱢ ᱥᱮᱫ ᱫᱚ ᱧᱮᱞᱚᱜ ᱠᱟᱱᱟ ᱵᱟᱝᱢᱟ ᱜᱟᱹᱰᱤ ᱠᱚᱛᱮ ᱠᱚ ᱨᱚᱦᱚᱭᱮᱫ ᱠᱟᱱᱟ ᱠᱤᱱᱛᱩ ᱟᱸᱞᱮ ᱫᱤᱥᱚᱢ ᱥᱮᱫ ᱫᱚ ᱵᱟᱝᱹ ᱜᱮ ᱟᱯᱮ ᱥᱮᱫ ᱫᱚ?
ᱦᱮᱸ ᱵᱟᱝ ᱟᱞᱮ ᱥᱮᱫ ᱦᱚᱸ ᱱᱚᱝᱠᱟ ᱦᱚᱲ ᱩᱱᱠᱩ ᱢᱩᱱᱤᱥᱠᱩ ᱠᱟᱹᱢᱤᱱ ᱠᱚ ᱫᱷᱩᱨᱟᱹᱣ ᱠᱟᱛᱮᱫ ᱜᱮ ᱦᱟᱸᱜ ᱠᱚ ᱨᱚᱦᱚᱭᱮᱫᱟ ᱾ ᱟᱨ ᱜᱟᱹᱰᱤ ᱫᱤᱭᱮ ᱫᱚ ᱦᱟᱸᱜ ᱛᱚ ᱱᱚᱝᱠᱟ ᱱᱚᱜ ᱱᱚᱝᱠᱟ ᱠᱷᱮᱛ ᱟᱲᱮ ᱠᱚᱦᱚᱸ ᱟᱹᱰᱤ ᱞᱟᱹᱴᱩ ᱞᱟᱹᱴᱩ ᱜᱮᱭᱟ ᱛᱚ ᱚᱱᱠᱟ ᱜᱟᱹᱰᱤ ᱠᱚᱫᱚ ᱦᱟᱸᱜ ᱚᱱᱮ ᱦᱮᱡ ᱫᱚ ᱵᱟᱝ ᱦᱮᱡ ᱪᱩᱛ ᱜᱮᱭᱟ ᱵᱟᱝ ᱵᱚᱞᱚᱜ ᱜᱮᱭᱟ ᱚᱱᱠᱟᱱᱟᱜ ᱠᱷᱮᱛ ᱠᱚᱨᱮ ᱫᱚ ᱟᱨᱠᱤ ᱾ ᱚᱱᱟ ᱫᱚ ᱡᱟᱦᱟᱸ ᱥᱚᱢᱟᱱ ᱜᱮᱭᱟ ᱮᱞᱟᱠᱟ ᱚᱱᱛᱮ ᱫᱚ ᱦᱟᱸᱜ ᱴᱷᱤᱠ ᱜᱮ ᱾ ᱟᱯᱮ ᱥᱮᱫ ᱫᱚ ᱪᱮᱫ ᱞᱮᱠᱟ ᱚᱱᱠᱟ ᱟᱹᱰᱤ ᱠᱚ ᱞᱟᱹᱴᱩ ᱞᱟᱹᱴᱩ ᱜᱮᱭᱟ ᱥᱮ ᱥᱚᱢᱟᱱ ᱧᱚᱜ ᱜᱮ?
ᱛ ᱢᱟᱱᱮ ᱱᱚᱝᱠᱟ ᱠᱷᱮᱛ ᱠᱚᱨᱮ ᱠᱟᱹᱴᱤᱡ ᱵᱟᱢ ᱵᱚᱞᱚᱱᱟ ᱚᱱᱟ ᱠᱷᱟᱹᱛᱤᱨ ᱜᱮ ᱱᱚᱝᱠᱟ ᱜᱟᱹᱰᱤ ᱠᱚ ᱟᱹᱜᱩ ᱵᱟᱝ ᱦᱩᱭᱩᱜᱼᱟ ᱥᱟᱶᱛᱮ ᱱᱚᱝᱠᱟ ᱠᱟᱹᱣᱰᱤ ᱠᱚᱦᱚᱸ ᱟᱞᱮ ᱫᱤᱥᱚᱢ ᱥᱮᱫ ᱫᱚ ᱠᱟᱹᱴᱤᱡ ᱟᱱᱟᱴ ᱜᱮᱭᱟ ᱾ ᱛᱚ ᱚᱱᱟ ᱠᱷᱟᱹᱛᱤᱨ ᱜᱮ ᱱᱚᱝᱠᱟ ᱢᱩᱱᱤᱥ ᱠᱟᱹᱢᱤᱱ ᱫᱟᱨᱟᱭ ᱛᱮᱜᱮ ᱟᱨᱠᱤ ᱥᱮ ᱾ ᱥᱩᱠᱨᱤ ᱠᱟᱹᱥᱤ ᱥᱮ ᱢᱮᱨᱚᱢ ᱠᱟᱹᱥᱤ ᱥᱮ ᱯᱳᱞᱴᱤ ᱠᱟᱹᱥᱤ ᱾ ᱞᱟᱜᱟᱣ ᱠᱟᱛᱮᱫ ᱜᱮ ᱪᱟᱥ ᱠᱟᱹᱢᱤ ᱛᱮᱞᱮ ᱥᱟᱨᱦᱟᱣ ᱜᱮᱭᱟ ᱾ ᱟᱯᱮ ᱥᱮᱫ ᱜᱚᱝᱠᱮ ᱱᱚᱝᱠᱟ ᱪᱟᱥ ᱠᱟᱹᱢᱤ ᱨᱮ ᱯᱚᱭᱥᱟ ᱵᱟᱫᱽ ᱠᱟᱛᱮ ᱱᱚᱝᱠᱟ ᱥᱩᱠᱨᱤ ᱠᱟᱹᱥᱤ ᱥᱤ ᱥᱮ ᱢᱮᱨᱚᱢ ᱠᱚ ᱥᱤᱫᱤᱭᱟ ᱱᱚᱝᱠᱟ ᱦᱳᱲᱳ ᱠᱚᱠᱚ ᱨᱚᱦᱚᱪᱚᱭ ᱜᱮᱭᱟ ᱾
ᱦᱮᱸ ᱢᱮᱨᱚᱢ ᱡᱤᱞ ᱫᱤᱭᱮ ᱥᱮ ᱵᱷᱤᱰᱤ ᱫᱤᱭᱮ ᱦᱚᱸ ᱨᱚᱦᱚᱭ ᱦᱚᱪᱚᱭ ᱜᱮᱭᱟ ᱠᱚ ᱾
ᱟᱪᱪᱷᱟ ᱟᱪᱪᱷᱟ ᱟᱹᱰᱤ ᱱᱟᱯᱟᱭ ᱜᱚᱝᱠᱮ ᱟᱞᱮ ᱥᱮᱫ ᱦᱚᱸ ᱱᱚᱣᱟ ᱯᱚᱭᱥᱟ ᱮᱢ ᱠᱷᱚᱡ ᱫᱚ ᱱᱚᱣᱟ ᱜᱮ ᱟᱹᱰᱤ ᱵᱷᱟᱜᱤ ᱞᱮ ᱢᱚᱱᱮᱫ ᱠᱟᱱᱟ ᱢᱮᱱᱠᱷᱟᱱ ᱱᱤᱛᱚᱜ ᱚᱠᱛᱚ ᱨᱮᱫᱚ ᱦᱟᱸᱜ ᱱᱚᱝᱠᱟ ᱠᱟᱛᱮ ᱜᱮ ᱵᱮᱥᱤ ᱫᱚ ᱨᱚᱦᱚᱭ ᱠᱚᱛᱮ ᱪᱟᱞᱟᱜ ᱠᱟᱱᱟ ᱥᱮ ᱾ ᱢᱟᱱᱮ ᱨᱚᱦᱚᱭ ᱠᱷᱚᱱᱟᱜ ᱨᱟᱠᱟᱵ ᱫᱷᱟᱹᱵᱤᱡ ᱱᱚᱝᱠᱟ ᱠᱟᱹᱥᱤ ᱛᱮᱜᱮ ᱵᱤᱥᱤ ᱫᱚ ᱦᱟᱸᱜ ᱧᱮᱞᱚᱜ ᱠᱟᱱᱟ ᱟᱞᱮᱥᱮᱫ ᱫᱚ ᱾
ᱦᱮᱸ ᱾ ᱡᱟᱦᱟᱸᱭ ᱠᱚᱨᱮᱱ ᱢᱮᱨᱚᱢ ᱥᱩᱠᱨᱤ ᱥᱮ ᱵᱷᱤᱰᱤ ᱠᱚ ᱢᱮᱱᱟᱜ ᱟᱠᱟᱫ ᱠᱚᱣᱟ ᱩᱱᱠᱩ ᱫᱚ ᱫᱷᱩᱨᱟᱹᱣ ᱠᱚᱜᱮᱭᱟ ᱠᱚ ᱥᱮ ᱚᱱᱠᱟ ᱢᱤᱫᱴᱮᱡ ᱠᱚ ᱜᱚᱡᱮᱭᱟ ᱛᱟᱦᱞᱮ ᱱᱚᱣᱟ ᱛᱮᱜᱮ ᱢᱤᱫᱴᱮᱡ ᱠᱚ ᱜᱚᱡ ᱞᱮᱱᱠᱷᱟᱱ ᱜᱮ ᱟᱭᱢᱟ ᱚᱱᱠᱟ ᱠᱟᱹᱢᱤ ᱢᱩᱱᱤᱥ ᱠᱚ ᱧᱟᱢ ᱠᱚᱣᱟ ᱟᱨ ᱢᱤᱫ ᱫᱷᱟᱣ ᱨᱮ ᱠᱟᱹᱢᱤ ᱠᱚᱦᱚᱸ ᱦᱩᱭᱩᱜ ᱛᱟᱠᱚᱣᱟ ᱾ ᱚᱱᱟ ᱫᱚ ᱥᱩᱵᱤᱫᱷᱟ ᱜᱮᱭᱟ ᱱᱚᱣᱟ ᱫᱚ‌ ᱾
ᱦᱮᱸ ᱦᱳᱭ ᱾ ᱫᱤᱭᱮᱯᱚᱨ ᱜᱚᱢᱠᱮ ᱱᱩᱠᱩ ᱢᱮᱨᱚᱢ ᱥᱩᱠᱨᱤ ᱠᱟᱛᱷᱟ ᱨᱟᱠᱟᱵ ᱮᱱᱟ ᱫᱤᱭᱯᱚᱨ ᱜᱚᱢᱠᱮ ᱟᱯᱮ ᱫᱤᱥᱚᱢ ᱥᱮᱫ ᱫᱚ ᱟᱨᱠᱤ ᱱᱩᱠᱩ ᱢᱮᱨᱚᱢ ᱥᱩᱠᱨᱤ ᱠᱚ ᱚᱠᱟ ᱞᱮᱠᱟ ᱢᱮᱱᱟᱜ ᱠᱚᱣᱟ?
ᱦᱮᱸ ᱢᱮᱱᱟᱜ ᱠᱚᱜᱮᱭᱟ ᱟᱫᱚ ᱟᱞᱮ ᱱᱚᱛᱷᱮᱱ ᱫᱚ ᱦᱟᱸᱜ ᱵᱟᱹᱱᱩᱜ ᱠᱟᱜ ᱠᱚᱣᱟ ᱾ ᱢᱮᱨᱚᱢ ᱦᱚᱸ ᱵᱟᱹᱱᱩᱜ ᱟᱠᱟᱫ ᱠᱚᱣᱟ ᱥᱩᱠᱨᱤ ᱦᱚᱸ ᱵᱟᱹᱱᱩᱜ ᱠᱟᱫ ᱠᱚᱣᱟ ᱰᱟᱝᱨᱟ ᱦᱚᱸ ᱵᱟᱹᱱᱩᱜ ᱟᱠᱟᱫ ᱠᱚᱣᱟ ᱥᱤᱢ ᱛᱮᱫ ᱜᱮ ᱢᱮᱱᱟᱜ ᱟᱠᱟᱫ ᱠᱚᱣᱟ ᱦᱟᱸᱜ ᱾
ᱟᱪᱪᱷᱟ ᱟᱞᱮ ᱥᱮᱫ ᱫᱚ ᱦᱟᱸᱜ ᱜᱚᱢᱠᱮ ᱞᱟᱹᱭ ᱞᱮᱠᱷᱟᱱ ᱫᱚ ᱱᱩᱠᱩ ᱢᱮᱨᱚᱢᱮᱢ ᱞᱟᱹᱭ ᱥᱩᱠᱨᱤᱢ ᱞᱟᱹᱭ ᱵᱷᱤᱰᱤᱢ ᱞᱟᱹᱭ ᱰᱟᱝᱨᱤᱢ ᱞᱟᱹᱭ ᱢᱟᱱᱮ ᱡᱚᱛᱚ ᱦᱚᱲ ᱨᱮᱱ ᱜᱮ ᱢᱚᱴᱟᱢᱩᱴᱤ ᱵᱷᱟᱜᱮ ᱜᱮ ᱢᱮᱱᱟᱜ ᱠᱚᱛᱟ ᱠᱚᱣᱟ ᱦᱟᱸᱜ
ᱚ ᱦᱮᱸ ᱟᱥᱩᱞ ᱦᱚᱲ ᱴᱷᱤᱠ ᱜᱮᱭᱟ ᱱᱚᱣᱟᱛᱮ ᱡᱟᱜᱮ ᱡᱟᱦᱟᱸᱱᱟᱜ ᱠᱚ ᱚᱥᱩᱵᱤᱫᱟ ᱦᱩᱭ ᱞᱮᱱ ᱠᱷᱟᱭ ᱛᱚᱠᱷᱚᱱ ᱱᱩᱠᱩ ᱟᱠᱷᱨᱤᱧ ᱠᱟᱛᱮᱜ ᱥᱮ ᱜᱚᱡ ᱠᱟᱛᱮᱜ ᱚᱱᱠᱟ ᱡᱤᱞ ᱠᱚ ᱟᱹᱷᱨᱤᱧ ᱠᱟᱛᱮᱜ ᱦᱚᱸ ᱮᱸ ᱴᱟᱠᱟ ᱠᱟᱹᱣᱰᱤ ᱠᱚ ᱩᱸ ᱦᱩᱭᱩᱜ ᱜᱮᱭᱟ᱾
ᱮᱫᱚᱢ ᱡᱚᱛᱷᱟᱛ ᱠᱟᱛᱷᱟ ᱜᱮᱵᱤᱱ ᱞᱟᱹᱭ ᱠᱟᱫᱟ ᱪᱮᱫᱟᱜ ᱥᱮ ᱟᱞᱮ ᱥᱮᱜ ᱢᱟ ᱱᱚᱝᱠᱟ ᱴᱟᱠᱟ ᱠᱚᱨᱮᱱᱟᱜ ᱮᱴᱠᱮᱴᱚᱬᱮ ᱡᱟᱦᱟᱸᱱᱟᱜ ᱡᱩᱫᱤ ᱚᱥᱩᱵᱤᱫᱟ ᱠᱚ ᱯᱟᱲᱣᱚᱜᱼᱟ ᱛᱟᱦᱚᱞᱮ ᱱᱩᱠᱩ ᱜᱮ ᱦᱟᱸᱜ ᱟᱠᱷᱨᱤᱧ ᱠᱚᱣᱟᱞᱮ᱾
ᱦᱮᱸ ᱦᱮᱸ
ᱱᱚᱣᱟ ᱦᱚᱸ ᱦᱮᱸ ᱱᱚᱣᱟ ᱦᱚᱸ ᱵᱷᱟᱞᱤ ᱜᱮᱭᱟ ᱟᱥᱩᱞ ᱠᱟᱛᱮᱜ ᱟᱫᱚ ᱚᱱᱟ ᱦᱚᱸ ᱚᱱᱮ, ᱩᱱᱠᱩ ᱩᱱᱠᱩ ᱛᱟᱭᱚᱢ ᱨᱮ ᱦᱚᱲ ᱞᱟᱜᱟᱜᱼᱟ᱾ ᱜᱩᱯᱤ ᱠᱚ ᱢᱮᱨᱚᱢ ᱵᱤᱰᱤ ᱠᱚ ᱛᱟᱦᱮᱸ ᱞᱮᱱ ᱠᱷᱟᱭ ᱥᱮ ᱰᱟᱝᱨᱤ ᱠᱚ
ᱚᱠᱛᱚ ᱛᱚ ᱞᱟᱜᱟᱜ ᱜᱮᱭᱟ ᱡᱮᱢᱚᱱ ᱡᱟᱦᱟᱸᱱᱟᱜ ᱠᱟᱹᱢᱤ ᱜᱮᱢ ᱞᱟᱹᱭ ᱛᱚ ᱚᱠᱛᱚ ᱛᱮ ᱮᱢᱟᱜ ᱦᱩᱭᱩᱜ ᱛᱟᱢᱟ᱾ ᱛᱚ ᱱᱚᱣᱟ ᱦᱚᱸ ᱚᱠᱛᱚ ᱵᱟᱝ ᱮᱢ ᱞᱮᱠᱷᱟᱱ ᱛᱚ ᱵᱟᱝ ᱦᱩᱭᱩᱜᱼᱟ ᱜᱚᱝᱠᱮ᱾
ᱦᱮᱸ ᱦᱮᱸ, ᱩᱱᱠᱩ ᱦᱚᱸᱛᱚ ᱞᱟᱡ ᱢᱮᱱᱟᱜ ᱛᱟᱠᱚᱣᱟ ᱟᱹᱛᱤᱧ ᱦᱩᱭᱩᱜ ᱛᱟᱠᱚᱣᱟ ᱥᱮ ᱡᱚᱢ ᱦᱩᱭᱩᱜ ᱛᱟᱠᱚᱣᱟ
ᱦᱩᱸ ᱦᱩᱸᱦᱩᱸ᱾
ᱟᱨ ᱛᱚᱞ ᱠᱟᱛᱮᱜ ᱦᱚᱸ ᱛᱤᱱᱟᱹᱜ ᱮᱢ ᱫᱚᱦᱚ ᱠᱚᱣᱟ ᱛᱚᱞ ᱥᱮ ᱟᱲᱟᱜ ᱦᱚᱸ ᱚᱱᱟ ᱟᱲᱟᱜ ᱠᱚᱠᱚ ᱠᱷᱟᱭ ᱫᱚ ᱦᱚᱲᱟᱜ ᱠᱚ ᱨᱚᱦᱚᱭ ᱫᱟ ᱠᱚ ᱠᱚ ᱡᱚᱢ ᱛᱟᱠᱚᱣᱟ
ᱦᱳᱭ ᱜᱚᱝᱠᱮ ᱛᱚᱞ ᱫᱚ ᱦᱟᱸᱜ ᱡᱩ ᱫᱤᱭᱚ ᱢᱤᱜ ᱵᱟᱨᱭᱟ ᱛᱟᱦᱮᱸ ᱠᱷᱟᱱ ᱫᱚ ᱛᱚᱞ ᱜᱟᱱᱚᱜᱼᱟ ᱢᱮᱱᱠᱷᱟᱱ ᱡᱟᱦᱟᱸ ᱨᱮᱱ ᱟᱢᱫᱟ ᱦᱟᱸ ᱱᱩᱠᱩ ᱫᱚ ᱪᱤᱠᱟᱹᱛᱮ ᱛᱚᱞ ᱥᱚᱢᱵᱷᱚᱵ ᱛᱚ ᱵᱟᱝ ᱠᱟᱱᱟ᱾
ᱦᱮᱸ ᱦᱮᱸ᱾
ᱦᱩᱸ ᱦᱩᱸ, ᱡᱮᱦᱮᱛᱩ ᱩᱱᱤ ᱛᱚᱞᱮᱭᱟᱢ ᱛᱚ ᱪᱟᱞᱟᱜ ᱦᱩᱭᱩᱜ ᱛᱟᱢᱟ ᱢᱤᱫ ᱫᱷᱟᱣ ᱛᱚᱞ ᱥᱮ ᱟᱹᱜᱩ ᱦᱩᱭᱩᱜ ᱛᱟᱢᱟ ᱚᱱᱟ ᱵᱚᱫᱚᱞ ᱫᱚ ᱱᱚᱣᱟ ᱜᱩᱯᱤ ᱜᱮ ᱱᱟᱯᱟᱭᱚᱜᱼᱟ ᱩᱱᱠᱩ ᱥᱟᱛᱮ ᱞᱟᱡ ᱦᱚᱸ ᱵᱤᱜ ᱛᱟᱭᱟ ᱵᱷᱟᱹᱜᱤ ᱵᱷᱟᱜᱤᱛᱮ ᱟᱹᱛᱤᱧᱟᱭ
ᱦᱮᱸ ᱦᱮᱸ ᱦᱮᱸ ᱦᱮᱸ ᱦᱳᱭ᱾
ᱦᱚᱭ ᱜᱚᱝᱠᱮ, ᱛᱟᱦᱚᱞᱮ ᱟᱯᱮ ᱥᱮᱜ ᱫᱚ ᱱᱤᱛᱚᱜ ᱚᱠᱛᱚ ᱨᱮ ᱪᱮᱜ ᱦᱩᱲᱩ ᱠᱚ ᱪᱟᱥ ᱧᱮᱞᱚᱜ ᱠᱟᱱᱟ?
ᱟᱞᱮ ᱮᱠᱷᱚᱱ ᱫᱚ ᱦᱟᱸᱜ ᱱᱚᱣᱟ ᱤᱭᱟᱹ ᱠᱚᱜᱮ ᱞᱚ ᱞᱚᱞᱟᱴ ᱫᱚ ᱦᱟᱸᱜ ᱛᱚ ᱵᱟᱹᱫᱽ ᱨᱮᱦᱟᱸᱜ ᱪᱟᱥ ᱦᱩᱭᱩᱜᱼᱟ ᱟᱨ ᱱᱚᱣᱟ ᱵᱟᱹᱭᱦᱟᱹᱲ ᱮᱞᱟᱠᱟ ᱠᱚᱨᱮ ᱫᱚ ᱦᱟᱸᱜ ᱚᱱᱟ ᱥᱚᱨᱱᱚ ᱦᱩᱲᱩ ᱜᱮ ᱦᱟᱸᱜ᱾ ᱱᱚᱣᱟ ᱥᱚᱨᱱᱚ ᱞᱚᱞᱟᱴ ᱜᱮ ᱦᱟᱸᱜ ᱟᱨᱚ ᱱᱮᱛᱟᱨ ᱫᱚ ᱚᱱᱟ ᱵᱟᱡᱟᱨ ᱠᱚᱨᱮ ᱠᱷᱚᱭ ᱦᱮᱜ ᱠᱟᱱᱟ ᱚᱱᱟ ᱤᱭᱟᱹ ᱦᱩᱲᱩ ᱠᱚ ᱚᱱᱟ ᱯᱩᱡᱟ ᱟᱨᱚ ᱪᱮᱜ ᱠᱚ ᱧᱩᱛᱩᱢ ᱢᱮᱱᱟᱜ ᱠᱟᱫᱟ ᱵᱟᱹᱞᱤᱧ ᱵᱟᱲᱟᱭ ᱠᱟᱫᱟ ᱩᱱᱟᱹᱜ ᱫᱚ ᱦᱟᱸᱜ᱾ ᱡᱮᱞᱤᱧ ᱡᱮᱞᱤᱧ ᱦᱩᱲᱚᱜᱼᱟ ᱚᱱᱟ ᱡᱮᱞᱤᱧ ᱡᱮᱞᱤᱧ ᱪᱷᱟ ᱦᱩᱲᱩ ᱦᱩᱭᱩᱜᱼᱟ᱾
ᱟᱨ ᱢᱤᱫ ᱨᱚᱠᱚᱢ ᱜᱚᱝᱠᱮ ᱱᱚᱣᱟ ᱦᱮᱸᱫᱮ ᱦᱩᱲᱩ ᱱᱚᱣᱟ ᱦᱮᱸᱫᱮ ᱦᱩᱲᱩ ᱠᱚ ᱪᱟᱥ ᱜᱮᱭᱟ ᱟᱯᱮᱥᱮᱜ?
ᱦᱮᱸᱫᱮ ᱦᱩᱲᱩ ᱟᱸᱡᱚᱢ ᱠᱟᱫᱟᱞᱤᱧ ᱪᱟᱥ ᱫᱚ ᱦᱟᱸᱜ ᱪᱟᱥ ᱵᱟᱲᱟᱭᱮᱫ ᱛᱟᱦᱮᱸᱱ ᱜᱮᱭᱟ ᱠᱚ ᱟᱫᱚ ᱮᱠᱷᱚᱱ ᱫᱚ ᱦᱮᱸᱫᱮ ᱦᱩᱲᱩ ᱫᱚ ᱚᱠᱚᱨ ᱟᱞᱮ ᱫᱚ ᱵᱟᱞᱮ ᱪᱟᱥ ᱵᱟᱲᱟᱭ ᱜᱮᱭᱟ᱾
ᱟᱞᱮ ᱥᱮᱜ ᱦᱚᱸ ᱜᱚᱝᱠᱮ ᱦᱮᱸᱫᱮ ᱦᱮᱲᱩ ᱢᱟ ᱟᱸᱡᱚᱢ ᱵᱟᱲᱟ ᱦᱩᱭ ᱠᱟᱱᱟ ᱱᱚᱝᱠᱟ ᱫᱟᱜᱽ ᱠᱚ ᱢᱚᱴᱟᱢᱩᱴᱤ ᱫᱚᱢᱮ ᱵᱟᱝ ᱞᱟᱜᱟᱜ ᱨᱮᱦᱚᱸ ᱫᱟᱜᱽ ᱪᱮᱭᱟ ᱢᱮᱱᱠᱷᱟᱱ, ᱫᱟᱜ ᱠᱚᱨᱮᱱᱟᱜ ᱱᱚᱝᱠᱟ ᱟᱱᱟᱴ ᱠᱷᱟᱹᱛᱤᱨ ᱜᱮ ᱡᱟᱸᱦᱟ ᱠᱚᱢ ᱫᱟᱜ ᱛᱮ ᱦᱩᱭᱩᱜ ᱜᱮᱭᱟ ᱡᱮᱢᱚᱱ ᱵᱚᱱ ᱞᱟᱹᱭ ᱠᱮᱫᱟ ᱞᱚᱞᱟᱴ ᱥᱚᱨᱱᱚ ᱱᱚᱣᱟ ᱵᱟᱨᱭᱟ ᱦᱩᱲᱩ ᱜᱮ ᱵᱤᱥᱮᱥ ᱠᱟᱭᱛᱮ ᱱᱚᱣᱟ ᱪᱟᱥ ᱠᱟᱹᱢᱤ ᱫᱚ ᱦᱟᱸᱜ ᱪᱟᱥ ᱜᱮᱭᱟᱞᱮ ᱟᱨᱠᱤ
ᱦᱮᱸ ᱦᱮᱸ
ᱦᱳᱭ ᱜᱚᱝᱠᱮ ᱟᱞᱮ ᱥᱮᱫ ᱫᱚ ᱦᱟᱸᱜ ᱧᱮᱞᱚᱜ ᱠᱟᱱᱟ ᱟᱨᱠᱤ ᱪᱟᱥ ᱠᱟᱹᱢᱤ ᱨᱮ ᱫᱚᱢᱮ ᱜᱮ ᱛᱤᱡᱳ ᱠᱩ ᱠᱩ ᱞᱟᱜᱟᱜ ᱠᱟᱱᱟ ᱟᱯᱮᱥᱮᱱ ᱛᱮᱡᱳ ᱠᱚᱠᱚ ᱞᱟᱜᱟᱜ ᱠᱟᱱᱟ?
ᱦᱮᱸ ᱛᱤᱡᱩ ᱠᱚ ᱞᱟᱜᱟᱜ ᱠᱟᱱ ᱜᱮᱭᱟ ᱟᱫᱚ ᱚᱱᱮ ᱱᱮᱛᱟᱨ ᱫᱚ ᱨᱟᱱ ᱠᱚ ᱞᱮ ᱮᱥᱯᱨᱮ ᱦᱩᱭᱩᱜ ᱠᱟᱱ ᱛᱮ ᱤᱭᱟᱹ ᱠᱚᱸᱦᱚ ᱚᱱᱟ ᱡᱟᱦᱟᱸ ᱦᱩᱲᱩ ᱨᱮᱭᱟᱜ ᱥᱮ ᱪᱟᱣᱞᱮ ᱨᱮᱭᱟᱜ ᱡᱟᱦᱟᱸ ᱜᱩᱱ ᱚᱱᱟ ᱠᱚᱸᱦᱚ ᱢᱟᱱᱮ ᱠᱚᱢᱚᱜ ᱠᱟᱱᱟ ᱟᱨ ᱵᱟᱢ ᱞᱟᱜᱟᱣ ᱨᱮᱸᱦᱚ ᱛᱤᱡᱩ ᱠᱚᱠᱚ ᱡᱚᱢ ᱠᱛᱮᱫ ᱚᱱᱟ ᱠᱚ ᱵᱟᱹᱲᱤᱡ ᱫᱟ
ᱦᱳᱭ ᱜᱚᱝᱠᱮ ᱟᱞᱮ ᱥᱮᱫ ᱦᱚᱸ ᱛᱤᱡᱩ ᱫᱚ ᱢᱳᱴᱟᱼᱢᱩᱴᱤ ᱵᱷᱟᱹᱜᱮ ᱜᱮ ᱠᱚ ᱞᱟᱜᱟᱜ ᱠᱟᱱᱟ ᱢᱮᱱᱠᱷᱟᱱ ᱢᱟᱱᱮ ᱢᱤᱫ ᱫᱷᱟᱣ ᱞᱟᱜᱟᱣ ᱛᱮᱫᱚ ᱜᱚᱝᱠᱮ ᱵᱟᱝᱜᱮᱠᱚ ᱪᱟᱵᱟᱜ ᱠᱟᱱᱟ ᱢᱟᱱᱮ ᱵᱟᱨ, ᱯᱮ ᱡᱚᱠᱷᱟᱜ ᱛᱚ ᱞᱟᱜᱟᱣ ᱜᱮ ᱦᱩᱭᱩᱜ ᱠᱟᱱᱟ
ᱦᱮᱸ ᱞᱟᱜᱟᱣᱟᱜ ᱜᱮ ᱟᱨ ᱱᱮᱛᱟᱨ ᱫᱚ ᱚᱱᱠᱟᱜᱮ ᱚᱱᱮ ᱪᱟᱥ ᱞᱮᱠᱠᱷᱟᱡ ᱫᱚ ᱚᱱᱟ ᱥᱟᱨ ᱥᱮ ᱱᱚᱣᱟ ᱮᱥᱯᱨᱮ ᱠᱚ ᱚᱱᱟ ᱠᱚᱫᱚ ᱮᱢᱚᱜᱟᱜ ᱜᱮ ᱦᱩᱭᱩᱜᱼᱟ ᱠᱷᱟᱡ ᱫᱚ ᱚᱱᱟ ᱡᱟᱸᱦᱟᱢ ᱨᱚᱦᱚᱭ ᱠᱟᱜᱼᱟ ᱥᱮ ᱡᱟᱦᱟᱸᱢ ᱪᱟᱥᱟ ᱚᱱᱟ ᱫᱚ ᱛᱮᱦᱮ ᱜᱮ ᱵᱟᱝ ᱛᱮᱦᱮᱱᱟ ᱡᱚᱢ ᱪᱟᱵᱟᱭᱟᱠᱚ ᱛᱤᱡᱩ ᱜᱮ᱾
ᱦᱳᱭ ᱜᱚᱢᱠᱮ ᱟᱨ ᱫᱤᱭᱮ ᱯᱚᱨ ᱜᱚᱢᱠᱮ ᱱᱚᱣᱟ ᱟᱨ ᱱᱚᱝᱠᱟ ᱦᱩᱲᱩ ᱠᱚ ᱵᱟᱫ ᱠᱟᱛᱮᱜ ᱟᱨᱚ ᱟᱱᱟᱡᱽ ᱯᱟᱹᱛᱤ ᱥᱮ ᱛᱩᱲᱤ ᱛᱤᱞᱢᱤᱧ ᱠᱚᱯᱮ ᱪᱟᱥ ᱜᱮᱭᱟ?
ᱦᱮᱸ ᱛᱩᱲᱤ ᱫᱚ ᱦᱩᱭᱩᱜ-ᱟ ᱟᱨ ᱮᱴᱟᱜ ᱫᱚ ᱱᱚᱣᱟ ᱩᱛᱩ ᱠᱚᱜᱮ ᱱᱚᱣᱟ ᱡᱟᱦᱟᱸ ᱵᱤᱞᱟᱹᱛᱤ, ᱵᱮᱸᱜᱟᱲ, ᱢᱩᱞᱟᱹ᱾ ᱱᱚᱣᱟ ᱨᱤᱭᱟᱜ ᱜᱮ ᱩᱱ ᱡᱚᱠᱷᱮᱡ ᱜᱮ ᱪᱟᱥ ᱦᱩᱭᱩᱜ-ᱟ ᱡᱚᱠᱷᱚᱱ ᱛᱚᱠᱷᱚᱱ ᱫᱚ ᱜᱟᱹᱰᱭᱟᱹ ᱠᱚᱨᱮ ᱫᱟᱜ ᱛᱟᱦᱮᱸᱱ ᱜᱮᱭᱟ
ᱟᱪᱪᱷᱟ ᱟᱪᱪᱷᱟ ᱡᱚᱫᱤᱭᱳ ᱱᱚᱝᱠᱟ ᱥᱚᱵᱡᱤ ᱯᱮ ᱪᱟᱥ-ᱟ ᱛᱟᱦᱞᱮ ᱱᱚᱜ-ᱚᱭ ᱡᱮᱯᱮ ᱪᱟᱥ-ᱟ ᱮᱢ ᱞᱟᱹᱭ ᱠᱮᱫᱟ ᱵᱤᱞᱟᱹᱛᱤ ᱠᱩ ᱢᱟᱱᱮ ᱱᱚᱣᱟ ᱚᱲᱟᱜ ᱨᱮ ᱡᱚᱢ ᱥᱩᱢᱩᱝ ᱜᱮ ᱥᱮ ᱱᱚᱝᱠᱟ ᱯᱮ ᱟᱹᱠᱷᱨᱤᱧ ᱜᱮᱭᱟ?
ᱦᱮᱸ ᱪᱟᱥ ᱫᱚ ᱦᱟᱸᱜ ᱚᱱᱠᱟ ᱫᱚ ᱦᱟᱴ ᱨᱮ ᱤᱫᱤ ᱞᱮᱠᱟ ᱚᱝᱠᱟ ᱫᱚᱢᱮ ᱫᱚ ᱵᱟᱝ ᱚᱱᱮ ᱡᱟᱥᱛᱤ ᱜᱟᱭᱛᱮ ᱫᱚ ᱚᱲᱟᱜ ᱨᱮ ᱡᱚᱢ ᱞᱟᱹᱜᱤᱫ ᱛᱮ ᱛᱚᱠᱷᱚᱱ ᱡᱩᱫᱤ ᱰᱷᱮᱨ ᱧᱚᱜ ᱦᱩᱭᱩᱜ-ᱟ ᱛᱟᱞᱮ ᱠᱷᱟᱡ ᱫᱚ ᱦᱟᱴ ᱛᱮ ᱤᱫᱤ ᱦᱩᱭᱩᱜ-ᱟ
ᱟᱞᱮ ᱥᱮᱫ ᱫᱚ ᱜᱚᱝᱠᱮ ᱦᱟᱴ ᱫᱚ ᱢᱟᱱᱮ ᱠᱷᱩᱵ ᱠᱚᱢ ᱦᱚᱲ ᱢᱮᱱᱟᱜ ᱠᱚᱣᱟ ᱢᱮᱱᱠᱷᱟᱱ ᱡᱟᱦᱟᱸᱭ ᱰᱷᱮᱨ ᱧᱚᱜ ᱠᱚ ᱪᱟᱥᱟ ᱱᱩᱠᱩ ᱫᱚ ᱦᱟᱸᱜ ᱦᱟᱴ ᱠᱚᱠᱚ ᱤᱫᱤ ᱜᱮᱭᱟ ᱢᱮᱱᱠᱷᱟᱱ ᱡᱚᱛᱚ ᱚᱲᱟᱜ ᱠᱚᱜᱮ ᱟᱞᱮ ᱥᱮᱫ ᱫᱚ ᱱᱚᱝᱠᱟ ᱥᱚᱵᱽᱡᱤ ᱠᱚᱫᱚ ᱦᱟᱸᱜ ᱚᱝᱠᱟ ᱞᱮᱠᱟ ᱫᱚ ᱵᱟᱝᱠᱚ ᱠᱤᱨᱤᱧ ᱜᱮᱭᱟ ᱚᱝᱠᱟ ᱪᱟᱥ ᱞᱟᱹᱜᱤᱫ ᱫᱚᱠᱚ ᱡᱚᱢ ᱞᱟᱹᱜᱤᱫ ᱫᱚᱠᱚ ᱪᱟᱥ ᱟᱠᱟᱜ ᱜᱮᱭᱟ ᱟᱨᱠᱤ
ᱦᱮᱸ
ᱦᱮᱸ ᱱᱤᱡᱮᱨᱟᱜ ᱦᱚᱸ ᱚᱱᱠᱟ ᱡᱩᱫᱤ ᱤᱭᱟᱹ ᱛᱟᱦᱮᱸᱱᱟ ᱵᱟᱲᱜᱮ ᱠᱚᱨᱮ ᱥᱮ ᱚᱱᱠᱟ ᱡᱟᱦᱟᱸ ᱠᱚᱨᱮ ᱫᱟᱜ ᱧᱟᱢᱚᱜ-ᱟ ᱛᱚ ᱪᱟᱥ ᱠᱟᱜ ᱠᱷᱟᱡ ᱫᱚ ᱱᱟᱯᱟᱭᱚᱜ ᱜᱮᱭᱟ ᱱᱤᱡᱮᱨᱟᱜ ᱜᱮ ᱪᱮᱫ ᱮᱢ ᱨᱚᱦᱚᱭ ᱠᱟᱫᱟ?
ᱦᱮᱸ ᱜᱚᱝᱠᱮ ᱥᱚᱵᱽᱡᱤ ᱢᱟᱦᱟ ᱞᱟᱜᱟᱜ ᱜᱮᱭᱟ ᱢᱮᱱᱠᱷᱟᱱ ᱱᱚᱣᱟ ᱪᱟᱥ ᱜᱮ ᱱᱟᱯᱟᱭᱚᱜ-ᱟ ᱪᱮᱫᱟᱜ ᱥᱮ ᱥᱚᱵᱽᱡᱤ ᱢᱟ ᱡᱮᱦᱮᱛᱩ ᱠᱤᱨᱤᱧ ᱜᱮᱭᱟᱢ ᱦᱟᱸᱜ ᱛᱚ ᱪᱟᱥ ᱞᱮᱠᱷᱟᱱ ᱜᱮ ᱱᱟᱯᱟᱭ ᱥᱮ ᱪᱮᱫ ᱮᱢ ᱢᱚᱱᱮᱭᱟ ᱜᱚᱝᱠᱮ
ᱦᱮᱸ ᱱᱤᱡᱮᱛᱮ ᱪᱟᱥ ᱞᱮᱠᱷᱟᱡ ᱜᱮ ᱱᱟᱯᱟᱭᱚᱜ-ᱟ ᱠᱤᱨᱤᱧ ᱠᱟᱛᱮᱫ ᱦᱚᱸ ᱱᱚᱝᱠᱟ ᱫᱚ ᱟᱭᱢᱟ ᱫᱟᱢ ᱾ ᱟᱨ ᱚᱱᱟ ᱠᱷᱚᱡ ᱫᱚ ᱱᱚᱫᱤ ᱱᱤᱡᱮᱢ ᱪᱟᱥ ᱞᱮᱠᱷᱟᱡ ᱫᱚ
ᱡᱟ ᱩᱰᱟᱹᱝ ᱦᱩᱭᱩᱜ-ᱟ ᱚᱱᱟ ᱦᱚᱸ ᱩᱛᱩ ᱵᱟᱲᱟ ᱠᱮᱜ ᱟᱢ ᱟᱨ ᱡᱟᱦᱟᱸ ᱛᱤᱱᱟᱹᱜ ᱵᱟᱹᱲᱛᱤᱜ-ᱟ ᱚᱱᱟ ᱦᱚᱸ ᱟᱹᱠᱷᱨᱤᱧ ᱠᱮᱜ-ᱟᱢ ᱾